ᱦᱮᱞᱳ
ᱦᱮᱸ ᱡᱚᱦᱟᱨ ᱜᱮ ᱟᱸᱡᱚᱢᱚᱜ ᱠᱟᱱᱟ ᱨᱚᱲ ᱠᱚ
ᱦᱮᱸ ᱟᱸᱡᱚᱢᱚᱜ ᱠᱟᱱᱟ ᱡᱚᱦᱟᱨ ᱜᱮ
ᱟᱯᱮ ᱦᱮᱸ ᱱᱟᱯᱟᱭ ᱜᱮ ᱟᱨ ᱟᱯᱮ ᱥᱮᱫ ᱫᱟᱜ ᱡᱟᱹᱲᱤ ᱠᱚ
ᱦᱮᱸ ᱟᱞᱮ ᱥᱮᱫ ᱫᱚᱢᱮ ᱫᱟᱜ ᱮ ᱡᱟᱹᱲᱤᱭᱮᱫᱟ ᱱᱚᱜ ᱚᱭ ᱱᱤᱛᱚᱜ ᱜᱮ ᱫᱟᱜ ᱮ ᱡᱟᱹᱲᱤᱭᱮᱫ ᱛᱟᱦᱮᱸᱫ
ᱟᱪᱪᱷᱟ ᱟᱪᱪᱷᱟ ᱟᱫᱚ ᱟᱯᱮ ᱦᱮᱸ ᱟᱞᱮ ᱥᱮᱫ ᱦᱚᱸ ᱫᱟᱜ ᱡᱟᱹᱲᱤ ᱠᱮᱫ ᱜᱮᱭᱟᱭ ᱟᱞᱮ ᱫᱚ ᱟᱪᱪᱷᱟ ᱟᱯᱮᱥᱮᱫ ᱫᱚ ᱚᱱᱟ ᱤᱭᱟᱹ ᱵᱩᱨᱩ ᱵᱤᱨ ᱵᱩᱨᱩ ᱠᱚ ᱢᱮᱱᱟᱜᱼᱟ ᱥᱮ ᱱᱚᱣᱟ ᱴᱟᱺᱰᱤ ᱫᱤᱥᱚᱢ ᱠᱟᱱᱟ
ᱟᱞᱮᱥᱮᱫ ᱫᱚ ᱵᱤᱨ ᱵᱩᱨᱩ ᱠᱚ ᱢᱮᱱᱟᱜ ᱟ
ᱟᱪᱪᱷᱟ ᱟᱪᱪᱷᱟ ᱵᱟᱦ ᱠᱷᱩᱵᱽ ᱵᱷᱟᱜᱤ ᱛᱟᱦᱚᱞᱮ ᱱᱤᱭᱟᱹ ᱚᱠᱛᱚ ᱛᱚ ᱩᱫ ᱠᱚ ᱯᱷᱩᱴᱠᱟᱹ ᱠᱚ ᱵᱤᱨ ᱠᱩᱸᱫᱽᱨᱤ ᱠᱚ ᱟᱯᱮᱥᱮᱫ ᱚᱱᱟ ᱵᱤᱨ ᱨᱮᱫ ᱧᱟᱢᱚᱜᱼᱟ ᱥᱮ
ᱦᱮᱸ ᱮᱠᱫᱚᱢ ᱵᱤᱨ ᱪᱟᱞᱟᱣ ᱞᱮᱱᱠᱷᱟᱱ ᱜᱮ ᱱᱤᱛᱚᱜ ᱫᱚ ᱩᱫ ᱢᱟᱱᱮ ᱟᱹᱰᱤ ᱨᱚᱠᱚᱢ ᱨᱮᱭᱟᱜ ᱩᱫ ᱠᱚ ᱧᱟᱢᱚᱜ ᱠᱟᱱᱟ ᱯᱩᱴᱠᱟᱹ ᱠᱚᱠᱚ ᱧᱟᱢᱚᱜ ᱠᱟᱱᱟ᱾
ᱟᱪᱪᱷᱟ ᱦᱚᱸ ᱠᱷᱩᱵᱽ ᱵᱷᱟᱜᱮ ᱟᱫᱚ ᱟᱯᱮ ᱠᱚ ᱛᱟᱦᱚᱞᱮ ᱯᱮ ᱛᱩᱢᱟᱹᱞ ᱟᱹᱜᱩᱭᱮᱫᱟ ᱥᱚᱝ ᱜᱨᱚᱦ ᱜᱫᱟ
ᱦᱮᱸ ᱦᱮᱸ ᱛᱩᱢᱟᱹᱞ ᱟᱹᱜᱩᱭᱮᱫ ᱠᱚᱣᱟ ᱦᱮᱸ ᱛᱩᱢᱟᱹᱞ ᱟᱹᱜᱩᱭ ᱫᱟᱞᱮ ᱩᱫ ᱠᱚᱦᱚᱸ ᱯᱩᱴᱠᱟᱹ ᱠᱚᱦᱚᱸ ᱯᱩᱴᱠᱟᱹ ᱠᱚᱦᱚᱸ ᱥᱳᱲᱮ ᱦᱚᱸ ᱦᱩᱭᱩᱜ ᱠᱟᱱᱟ ᱯᱤᱴᱷᱟᱹ ᱦᱚᱸ ᱦᱩᱭᱩᱜ ᱠᱟᱱᱟ
ᱟᱪᱪᱷᱟ ᱠᱷᱩᱵᱽ ᱵᱷᱟᱜᱮ ᱟᱫᱚ ᱟᱪᱪᱷᱟ ᱱᱚᱜᱼᱚᱭ ᱡᱮ ᱢᱤᱫᱴᱮᱡ ᱩᱴ ᱯᱷᱩᱴᱠᱟᱹ ᱱᱤᱛᱳᱜ ᱫᱚ ᱱᱚᱜᱼᱚᱭ ᱡᱮ ᱠᱚᱭᱮᱠᱫᱤᱱ ᱯᱷᱮᱥᱵᱩᱠ ᱠᱚᱨᱮ ᱜᱤᱧ ᱧᱮᱞᱮᱜᱼᱟ ᱡᱮ ᱩᱫ ᱯᱩᱴᱠᱟᱹ ᱨᱮᱱᱟᱜ ᱢᱤᱫᱴᱮᱱ ᱛᱤᱱᱟᱹᱜ᱾ ᱢᱟᱱᱮ ᱫᱟᱢ ᱛᱤᱱᱟᱹᱜ ᱟᱹᱰᱤᱜ ᱟᱹᱰᱤᱜᱟᱱ ᱜᱮ ᱫᱟᱢᱟᱠᱚ ᱯᱩᱴᱠᱟᱹ ᱥᱜᱤᱧ ᱨᱮᱱᱟᱜ ᱢᱤᱫᱴᱮᱱ ᱡᱤᱱᱤᱥ ᱠᱟᱱᱟ ᱩᱫ ᱯᱩᱴᱠᱟᱹ ᱛᱟᱨᱯᱚᱨᱮ ᱩᱫ ᱦᱚᱸ ᱱᱟᱱᱟ ᱱᱟᱱᱟ ᱟᱹᱰᱤ ᱞᱮᱠᱟᱱᱟᱜ ᱩᱫ ᱢᱮᱱᱟᱜᱼᱟ ᱟᱨ ᱱᱚᱜᱼᱚᱭ ᱡᱮ ᱱᱤᱛᱚᱜ ᱢᱟᱱᱮ ᱫᱤᱥᱚᱢ ᱨᱮᱱ ᱦᱚᱲ ᱠᱚᱠᱚ ᱵᱟᱲᱟᱭ ᱫᱟᱲᱮᱭᱟᱜ ᱠᱟᱱᱟ ᱡᱮ ᱱᱚᱣᱟ ᱵᱤ ᱨᱮᱱᱟᱜ ᱥᱚᱢᱯᱚᱫᱽ ᱡᱚᱢ ᱡᱤᱱᱤᱥ ᱚᱱᱟ ᱯᱨᱚᱠᱨᱤᱛ ᱠᱷᱚᱱ ᱛᱮᱭᱟᱨᱚᱜ ᱠᱟᱱᱟ ᱟᱫᱚ ᱱᱚᱜᱼᱚ ᱱᱟ ᱪᱟᱱᱟ ᱚ-ᱚᱠᱟ ᱞᱮᱠᱟᱢ ᱞᱟᱹᱭᱟ ᱱᱚᱣᱟ ᱵᱤᱡᱽᱱᱮᱥ ᱯᱞᱮᱱ ᱚᱠᱟ ᱞᱮᱠᱟ ᱡᱩᱫᱤ ᱱᱚᱣᱟ ᱩᱫ ᱠᱚ ᱯᱩᱴᱠᱟᱹ ᱠᱚ ᱟ-ᱟᱠᱷᱨᱤᱧ ᱠᱚ ᱦᱩᱭᱩᱜᱼᱟ ᱾ ᱟᱞᱚ ᱦᱚᱸᱜ ᱱᱚᱣᱟ ᱢᱟᱱᱮ ᱪᱮ ᱞᱮᱠᱟ ᱟᱢ ᱩ
ᱦᱮᱸ ᱦᱮᱸ ᱵᱤᱡᱽᱱᱮᱥ ᱯᱞᱮᱱ ᱫᱚ ᱵᱷᱟᱜᱤ ᱜᱮᱭᱟ ᱟᱨ ᱱᱚᱣᱟ ᱫᱚ ᱦᱚᱲ ᱦᱚᱸᱠᱚ ᱡᱚᱢ ᱜᱮᱭᱟ ᱾ ᱟ ᱡᱟᱦᱟᱸᱭ ᱵᱟᱠᱚ ᱵᱟᱲᱟᱭᱟ ᱩᱱᱠᱩ ᱦᱚᱸ ᱢᱤᱫ ᱪᱷᱚᱴ ᱠᱚ ᱵᱟᱲᱟᱭ ᱧᱟᱢ ᱞᱮᱠᱷᱟᱱ ᱦᱟᱛᱟᱣ ᱠᱚᱜᱮᱭᱟ ᱠᱚ ᱠᱟᱨᱚᱱ ᱳᱫ ᱥᱮ ᱯᱩᱴᱠᱟᱹ ᱚᱠᱟᱴᱟᱜ ᱦᱚᱸ ᱢᱤᱫᱴᱟ ᱥᱟᱨ ᱪᱟᱯᱟᱱ ᱦᱚᱸ ᱵᱟᱝ ᱞᱟᱜᱟᱜ ᱠᱟᱱᱟ ᱵᱤᱥ ᱦᱚᱸ ᱵᱟᱝ ᱞᱟᱜᱟᱜ ᱠᱟᱱᱟ ᱮᱠᱮᱵᱟᱨᱮ ᱯᱨᱟᱠᱤᱛᱤᱠ ᱵᱷᱟᱵᱮ ᱦᱩᱭᱩᱜ ᱠᱟᱱᱟ ᱢᱟᱱᱮ ᱢᱤᱫ ᱢᱤᱫᱴᱟᱝ ᱠᱚ ᱠᱳᱱᱚ ᱵᱤᱥᱟᱠᱛᱚ ᱫᱚ ᱵᱟᱹᱱᱩᱜᱼᱟ ᱟᱨ ᱱᱚᱣᱟ ᱨᱮᱭᱟᱜ ᱠᱷᱩᱱ ᱡᱟᱦᱟᱸ ᱯᱷᱩᱱᱤ ᱪᱚᱞᱚ ᱵᱚᱱ ᱵᱚᱱᱫᱤ ᱫᱟ ᱫᱤᱠ ᱚᱱᱟ ᱨᱮᱭᱟᱜ ᱤᱭᱟᱹ ᱦᱚᱸ ᱢᱟᱱᱮ ᱠᱩᱱᱤ ᱡᱚ ᱨᱮᱭᱟᱜ ᱯᱚᱨᱤᱢᱟᱱ ᱦᱚᱸ ᱟᱹᱰᱤ ᱡᱟᱹᱥᱛᱤ ᱯᱚᱨᱤᱢᱟᱱ ᱨᱮᱜᱮ ᱛᱟᱦᱮᱱᱟ ᱡᱟᱦᱟᱸ ᱡᱚᱢ ᱠᱟᱛᱮᱜ ᱦᱚᱲᱢᱚ ᱯᱚ ᱠᱷᱮᱛᱚ ᱟᱹᱰᱤᱜᱮ ᱵᱷᱟᱜᱮᱭᱟ ᱟᱨ ᱥᱤᱵᱤᱞ ᱦᱚᱸ ᱵᱷᱟᱜᱤ ᱜᱮ ᱥᱤᱵᱤᱞᱟ ᱱᱚᱜᱼᱚᱭ ᱡᱮᱢᱚᱱ ᱯᱷᱩᱴᱠᱟᱹ ᱮᱠᱮᱵᱟᱨᱮ ᱡᱤᱞ ᱦᱟᱹᱠᱩ ᱢᱤᱫ ᱫᱷᱟᱨᱮ ᱜᱚᱫ ᱠᱟᱜᱼᱟ ᱮᱠᱫᱚᱢ ᱢᱟᱱᱮ ᱡᱟᱦᱟᱸᱭ ᱡᱩᱫᱤ ᱯᱩᱴᱠᱟᱹ ᱩᱛᱩᱭ ᱧᱟᱢᱟ, ᱡᱮᱞ ᱦᱟᱹᱠᱩ ᱫᱚ ᱵᱟᱝ ᱡᱚᱢ ᱥᱟᱱᱟᱭ ᱭᱟ ᱾ ᱱᱚᱣᱟ ᱢᱟᱨᱠᱮᱴ ᱫᱚ ᱦᱩᱭᱩᱜ ᱠᱟᱱᱟ ᱱᱚᱣᱟ ᱯᱩᱴᱠᱟᱹ ᱦᱚᱸ ᱛᱮᱦ ᱟᱥᱚᱞᱮ ᱱᱚᱣᱟ ᱫᱚ ᱪᱮᱜᱠᱟ ᱮᱸ ᱞᱚᱝ ᱴᱟᱢ ᱫᱚ ᱵᱟᱝ ᱜᱟᱱᱚᱜ-ᱟ ᱦᱚᱜ-ᱚᱭ ᱥᱚᱵᱡᱤ ᱠᱚ ᱛᱤᱦᱤᱧ ᱵᱚᱱ ᱛᱩᱢᱟᱹᱞ ᱠᱮᱫᱟ ᱾ ᱟᱻ ᱵᱟᱨᱥᱤᱧ ᱯᱚᱨᱮ ᱦᱚᱸ ᱟᱹᱷᱨᱤᱧ ᱨᱮᱦᱚᱸ ᱴᱷᱤᱠ ᱜᱮ ᱛᱟᱦᱮᱱᱟ ᱠᱤᱱᱛᱩ ᱱᱚᱣᱟ ᱜᱳᱰ ᱥᱮ ᱩᱫ ᱵᱤᱥᱮᱥ ᱠᱟᱛᱮᱫ ᱛᱮᱦᱮᱧ ᱦᱚᱭᱛᱚ ᱵᱚᱱ ᱦᱟᱞᱟᱝ ᱠᱮᱫᱟ ᱾ ᱚᱱᱟ ᱫᱚ ᱴᱷᱤᱠ ᱢᱟᱸᱡᱟᱱ ᱛᱮᱜᱮ ᱟᱫᱚ ᱱᱚᱥᱴᱚᱭᱮᱱᱟ ᱚᱱᱟ ᱫᱚ ᱟᱫᱚ ᱵᱟᱝᱠᱚ ᱵᱮᱵᱚᱦᱟᱨ ᱫᱟᱲᱮᱭᱟᱜᱼᱟ ᱦᱚᱲ ᱵᱟᱠᱚ ᱡᱚᱢ ᱫᱟᱲᱮᱭᱟᱜᱼᱟ ᱾ ᱚᱱᱟ ᱫᱚ ᱢᱟᱱᱮ ᱠᱷᱩᱵ ᱴᱟᱭᱤᱢ ᱞᱟᱭᱤᱱ ᱫᱚ ᱠᱷᱩᱵ ᱠᱚᱢ ᱜᱮᱭᱟ ᱚᱱᱟ ᱨᱮᱭᱟᱜ ᱫᱚ ᱾ ᱛᱟᱦᱞᱮ ᱱᱚᱣᱟ ᱵᱟᱡᱟᱨ ᱫᱚ ᱵᱤ ᱥᱟᱺᱜᱤᱧ ᱫᱚ ᱦᱟᱸᱜ ᱠᱷᱟᱱ ᱤᱫᱤ ᱫᱚ ᱵᱟᱝ ᱜᱟᱱᱚᱜ ᱠᱟᱱᱟ ᱾ ᱢᱮᱱᱠᱷᱟᱱ ᱥᱮᱛᱟᱜ ᱨᱮ ᱡᱩᱫᱤᱢ ᱦᱟᱞᱟᱝ ᱠᱮᱫᱟ ᱫᱩᱯᱩᱨ ᱢᱚᱫᱽᱫᱷᱮ ᱛᱮᱜᱮ ᱵᱮᱥᱤ-ᱵᱟᱹᱥᱤᱭᱟᱹᱢ ᱵᱮᱲᱟ ᱞᱟᱦᱟ ᱛᱮᱜᱮ ᱟᱢ ᱫᱚ ᱱᱚᱣᱟ ᱫᱚ ᱪᱟᱵᱟᱭ ᱦᱩᱭᱩᱜᱼᱟ ᱚᱱᱠᱟ ᱾ ᱟᱨ ᱯᱩᱴᱠᱟᱹ ᱫᱚ ᱛᱟᱹᱣ ᱠᱤᱪᱷᱩ ᱫᱚ ᱛᱟᱦᱮᱱᱟ ᱢᱟᱱᱮ ᱛᱮᱦᱤᱧ ᱡᱩᱫᱤᱢ ᱦᱟᱞᱟᱝ ᱠᱮᱫᱟ ᱛᱮᱦᱤᱧ ᱛᱟᱦᱮᱸᱱᱟ ᱾ ᱜᱟᱯᱟ ᱦᱚᱸ ᱢᱚᱴᱟᱢᱩᱴᱤ ᱠᱤᱪᱷᱩ-ᱠᱤᱪᱷᱩ ᱫᱚ ᱵᱷᱟᱜᱮ ᱛᱟᱦᱮᱱ ᱜᱮᱭᱟ ᱾ ᱵᱟᱠᱷᱟᱱ ᱚᱱᱟ ᱦᱚᱸ ᱠᱷᱩᱵ ᱮᱠᱴᱟ ᱵᱷᱟᱜᱮ ᱫᱚ ᱵᱟᱝ ᱛᱟᱦᱮᱱᱟ ᱾ ᱟᱹᱰᱤ ᱟᱹᱴᱩ-ᱯᱟᱹᱴᱩ ᱚᱱᱟ ᱦᱚᱸ ᱵᱟᱹᱲᱤᱡᱚᱜ ᱜᱮᱭᱟ ᱦᱮᱸᱫᱮᱜ ᱟᱠᱚ ᱯᱩᱴᱠᱟᱹ ᱦᱚᱸ ᱾ ᱮᱸ ᱚᱱᱟ ᱦᱮᱸᱫᱮ, ᱦᱮᱸᱫᱮ ᱞᱮᱱᱠᱷᱟᱱ ᱚᱱᱟ ᱫᱚ ᱡᱚᱢ ᱜᱮᱭᱟᱜ ᱩᱱᱟᱹᱜ ᱥᱟᱫ ᱾ ᱛᱚ ᱵᱟᱝ ᱦᱤᱡᱩᱜ-ᱟ ᱥᱤᱵᱤᱞ ᱫᱚ ᱵᱟᱝ ᱥᱤᱵᱤᱞᱟ ᱾
ᱟᱪᱪᱷᱟ, ᱟᱫᱚ ᱱᱚᱣᱟ ᱫᱚ ᱢᱤᱫᱴᱮᱱ ᱟᱵᱚ ᱡᱩᱫᱤ ᱥᱟᱵ ᱠᱟᱜ ᱢᱮ ᱱᱚᱠᱟ ᱾ ᱟ ᱱᱚᱣᱟ ᱤᱫᱤ ᱠᱟᱛᱮ ᱡᱩᱫᱤ ᱢᱤᱫᱴᱮᱱ ᱵᱚᱱ ᱵᱟᱡᱟᱨ ᱵᱚᱱ ᱛᱮᱭᱟᱨᱟ ᱾ ᱢᱮᱱ ᱫᱚ ᱢᱤᱫᱴᱮᱱ ᱵᱤᱡᱽᱱᱮᱥ ᱨᱮᱱᱟᱜ ᱢᱤᱫᱴᱮᱱ ᱮᱸ ᱯᱞᱟᱴᱯᱷᱨᱚᱢ ᱵᱚᱱ ᱛᱮᱭᱟᱨᱟ ᱢᱮᱱᱠᱷᱟᱱ ᱱᱚᱣᱟ ᱫᱚ ᱢᱮᱱᱠᱷᱟᱱ ᱱᱚᱜ-ᱚᱭ ᱠᱤᱱᱛᱩ ᱾ ᱚᱱᱞᱟᱭᱤᱱ ᱛᱮ ᱥᱚᱯ ᱡᱟᱦᱟᱸ ᱵᱚᱱ ᱞᱟᱹᱭᱮᱫ ᱾ ᱦᱚ-ᱱᱟ ᱠᱚ ᱠᱤᱨᱤᱧ ᱟᱹᱠᱠᱷᱨᱤᱧ ᱦᱟᱹᱵᱤᱡ ᱫᱚ ᱵᱚᱱ ᱢᱚᱱᱮᱭᱟ ᱛᱚᱵᱚᱱ ᱫᱟᱲᱮᱭᱟᱜ-ᱟ, ᱥᱮ ᱚᱠᱟ ᱞᱮᱠᱟ?
ᱦᱮᱸ, ᱦᱮᱸ, ᱮᱠᱫᱚᱢ ᱫᱟᱲᱮᱭᱟᱜ-ᱟ ᱵᱚᱱ ᱮᱠᱫᱚᱢ ᱾
ᱦᱮᱸ ᱥᱟᱶᱛᱮ ᱦᱚᱜ-ᱚᱭ ᱡᱮ ᱱᱤᱛᱚᱜ ᱵᱤᱨ ᱠᱩᱸᱫᱽᱨᱤ ᱠᱚ ᱥᱟᱶᱛᱮ ᱵᱤᱨ ᱨᱮᱱᱟᱜ ᱢᱟ ᱟᱹᱰᱤ ᱜᱟᱱ ᱜᱮ ᱡᱤᱱᱤᱥ ᱢᱮᱱᱟᱜᱼᱟ ᱾ ᱨᱮᱦᱮᱫ ᱠᱷᱚᱱ ᱡᱟᱝ ᱠᱷᱚᱱ ᱪᱷᱟᱞ ᱠᱷᱚᱱ ᱡᱷᱚᱛᱚ ᱜᱮᱛᱚ ᱢᱮᱴᱮᱱ ᱵᱟ ᱢᱮᱴᱮᱱ ᱢᱟᱱᱮ ᱢᱮᱰᱤᱥᱤᱱ ᱞᱮᱠ ᱠᱟᱛᱮ ᱵᱮᱣᱦᱟᱨᱚᱜ ᱠᱟᱱ ᱨᱟᱱ ᱢᱩᱨᱜᱟᱹᱱ ᱞᱮᱠᱟ ᱥᱮᱫᱟᱭ ᱠᱷᱚᱱ ᱜᱮ ᱾ ᱟᱵᱚᱨᱮᱱ ᱦᱟᱯᱲᱟᱢ ᱠᱚᱠᱚ ᱵᱮᱵᱚᱦᱟᱨ ᱟᱹᱜᱩ ᱠᱟᱜᱼᱟ, ᱥᱮ ᱠᱟᱱ ᱡᱟᱦᱟᱸ ᱨᱟᱱ ᱢᱩᱨᱜᱟᱹᱱ ᱪᱮᱛᱟᱱ ᱨᱮ ᱚᱱᱠᱟ ᱠᱟᱹᱢᱤ ᱠᱟᱡᱽ ᱠᱚ ᱵᱟᱲᱟᱭᱟ ᱾ ᱦᱚᱱᱟ ᱠᱚᱦᱚᱸ ᱢᱮᱱᱠᱷᱟᱱ ᱱᱤᱛᱳᱜ ᱠᱚ ᱫᱚ ᱢᱟᱱᱮ ᱪᱤᱠᱤᱥᱥᱟ ᱤᱫᱤ ᱠᱟᱛᱮᱜ ᱦᱚᱸ ᱱᱚᱜᱼᱚ ᱱᱟ ᱠᱚ ᱦᱟ ᱡᱟᱹᱱᱤᱡ ᱵᱚᱱ ᱮᱸ ᱢᱮᱫᱴᱮᱱ ᱟᱵᱚ ᱡᱩᱫᱤ ᱱᱚᱝᱠᱟᱱᱟᱜ ᱢᱮᱫᱴᱮᱱ ᱯᱞᱟᱴᱯᱷᱨᱚᱢ ᱵᱚᱱ ᱧᱟᱢᱟ ᱾ ᱛᱟᱦᱚᱞᱮ ᱠᱷᱟᱱ ᱱᱚᱣᱟ ᱠᱚ ᱦᱚᱵᱚᱱ ᱠᱤᱨᱤᱧ ᱟᱹᱠᱷᱨᱤᱧ ᱫᱟᱲᱮᱭᱟᱜᱼᱟ ᱾
ᱦᱮᱸ, ᱮᱠᱫᱚᱢ ᱠᱤᱞᱤ ᱟᱹᱠᱷᱨᱤᱧ ᱜᱟᱱᱚᱜᱼᱟ ᱾ ᱟᱨ ᱮᱠᱮᱵᱟᱨᱮ ᱡᱮ ᱟᱫᱚ ᱪᱮᱜ ᱠᱟᱜ ᱠᱟᱱᱟ ᱱᱮᱛᱟᱨ ᱫᱚ ᱡᱮ ᱵᱮᱥᱤᱨ ᱵᱷᱟᱜᱽ ᱜᱮ ᱵᱤᱨ ᱨᱮᱫᱚ ᱱᱚᱝᱠᱟ ᱡᱟᱦᱟᱸ ᱨᱟᱱ ᱢᱩᱨᱜᱟᱹᱱ ᱫᱟᱨᱮ ᱠᱚ ᱛᱟᱦᱮᱸᱜ ᱞᱮᱱᱟ ᱚᱱᱟ ᱠᱚᱫᱚ ᱢᱚᱴᱟᱢᱩᱴᱤ ᱠᱚᱢ ᱦᱤᱡᱩᱜ ᱠᱟᱱᱟ ᱱᱤᱛᱟᱨ ᱫᱚ ᱾ ᱟᱨ ᱦᱚᱲ ᱵᱟᱝ ᱵᱩᱡᱽ ᱛᱮᱜᱮ ᱦᱚᱭᱛᱚ ᱚᱱᱟ ᱫᱚ ᱤ ᱵᱟᱝ ᱵᱷᱟᱜᱮᱭᱟ ᱚᱠᱟ ᱵᱟᱝ ᱤᱭᱟᱹ ᱚᱱᱠᱟ ᱢᱚᱱᱮ ᱠᱟᱛᱮᱜ ᱠᱚ ᱢᱟᱜ ᱜᱤᱰᱤ ᱠᱟᱜ ᱠᱟᱱᱟ ᱵᱤᱨ ᱠᱷᱚᱱ, ᱥᱟᱦᱟᱱ ᱦᱩᱸᱠᱚ ᱥᱟᱦᱟᱱ ᱮᱫᱟ ᱚᱱᱟ ᱨᱟᱱ ᱡᱤᱱᱤᱥ ᱦᱚᱸ᱾ ᱛᱟᱦᱚᱞᱮ ᱥᱮᱭ ᱦᱤᱥᱟᱹᱵ ᱛᱮ ᱠᱤᱪᱷᱩ ᱠᱚᱢᱚᱜ ᱠᱟᱱᱟ ᱠᱤᱱᱛᱩ, ᱦᱚᱲ ᱡᱩᱫᱤ ᱵᱩᱱ ᱱᱚᱣᱟ ᱵᱤᱥᱚᱭ ᱨᱮ ᱢᱟᱱ ᱱᱚᱣᱟ ᱡᱤᱱᱤᱥ ᱪᱮᱛᱟᱱ ᱨᱮ ᱵᱩᱱ ᱦᱚᱲ ᱵᱚᱱ ᱥᱮᱬᱟ ᱫᱟᱲᱤᱭᱟᱠᱚᱣᱟ ᱡᱮ ᱱᱚᱣᱟ ᱫᱚ ᱱᱤᱭᱟᱹ ᱠᱟᱹᱢᱤᱨ ᱨᱮ ᱞᱟᱜᱟᱜ᱾ ᱛᱟᱦᱮᱱᱟ ᱛᱟᱦᱚᱞᱮ ᱦᱚᱭ ᱛᱚ ᱦᱚᱲ ᱠᱚ ᱱᱚᱣᱟ ᱫᱚᱠᱚ ᱤᱭᱟᱹᱭᱟ ᱾ ᱵᱮᱵᱚᱦᱟᱨᱟ ᱠᱚ ᱥᱮ ᱱᱚᱣᱟ ᱠᱚ ᱡᱚᱜᱟᱣ ᱡᱚᱛᱚᱱ ᱫᱚᱦᱚᱭᱟ ᱾
ᱮᱠᱟᱞ ᱜᱮ, ᱮᱠᱟᱞ ᱜᱮ ᱾ ᱟᱫᱚ ᱦᱚᱸᱜ-ᱚᱭ ᱡᱮ ᱱᱤᱛᱚᱜ ᱦᱚᱸᱜ-ᱚᱭ ᱡᱮ ᱟᱫᱚᱜ ᱠᱟᱱᱟ, ᱟᱢᱮᱢ ᱞᱟᱹᱭ ᱠᱮᱜ-ᱟ ᱠᱷᱟᱱᱮᱠ ᱞᱟᱦᱟ ᱫᱤᱧ ᱟᱹᱰᱤ ᱾ ᱢᱟᱱᱮ ᱫᱩᱠ ᱨᱮᱱᱟᱜ ᱠᱟᱛᱷᱟ ᱱᱤᱠᱟᱹ ᱦᱚᱸ-ᱚ ᱱᱟ ᱠᱚ ᱚᱠᱟ ᱞᱮᱠᱟ ᱨᱮ ᱵᱚᱱ ᱵᱟᱧᱪᱟᱣ ᱫᱚᱦᱚᱭᱟ? ᱟᱨ ᱚᱠᱟ ᱞᱮᱠᱟᱨᱮ ᱮᱸᱜ ᱱᱚᱣᱟ ᱨᱮᱱᱟᱜ ᱢᱮᱫᱴᱮᱱ ᱟᱵᱚ ᱡᱮ ᱢᱤᱫᱴᱮᱱ ᱢᱮᱰᱤᱥᱤᱱ ᱡᱮ ᱥᱤᱠᱲᱟᱹ ᱢᱟᱱᱮ ᱨᱮᱦᱮᱫ ᱩᱸ ᱪᱷᱟᱞ ᱦᱚᱜ-ᱚ ᱱᱟ ᱠᱚ ᱢᱤᱫᱴᱮᱱ ᱡᱟᱭ ᱛᱤᱱᱟᱹᱜ ᱜᱩᱱᱟ ᱜᱩᱱ ᱢᱮᱱᱟᱜ-ᱟ ᱱᱚᱣᱟ ᱪᱤᱠᱟᱹ ᱞᱮᱠᱟᱨᱮ ᱵᱩᱱ ᱯᱟᱥᱱᱟᱣᱟ? ᱩᱭᱦᱟᱹᱨ ᱵᱷᱟᱵᱽᱱᱟ ᱪᱮᱫ ᱪᱮᱫ ᱞᱟᱠᱛᱤ ᱢᱮᱱᱟᱜ-ᱟ ᱱᱤᱛ ᱚᱠᱛᱚ?
ᱱᱤᱛ ᱚᱠᱛᱚ ᱫᱚ ᱞᱟᱠᱛᱤ ᱫᱚ ᱦᱩᱭᱩᱜ ᱠᱟᱱᱟ ᱡᱟᱦᱟᱸᱭ ᱟᱵᱚ ᱨᱮᱱ ᱯᱟᱹᱴᱷᱣᱟᱹ ᱜᱤᱫᱽᱨᱟᱹ ᱠᱚ ᱚᱱᱠᱟᱼᱼ ᱢᱟᱨᱟᱝ ᱢᱟᱨᱟᱝ ᱡᱟᱭᱜᱟ ᱨᱮᱠᱩ ᱪᱟᱞᱟᱣ ᱟᱠᱟᱱᱟ ᱩᱱᱠᱩ ᱡᱩᱫᱤ ᱟᱠᱚᱣᱟᱜ ᱥᱮ ᱡᱟᱦᱟᱸᱭ ᱠᱳ ᱠᱳ ᱵᱳᱭ ᱠᱳ ᱠᱳ ᱩᱪᱷᱟᱹᱱᱟ ᱩᱱᱠᱩ ᱡᱩᱫᱤ ᱟᱠᱚᱣᱟᱜ ᱵᱳᱭ ᱛᱟᱞᱟ ᱢᱟᱫᱽᱫᱷᱚᱢ ᱛᱮ ᱱᱚᱣᱟ ᱠᱚᱠᱚ ᱟᱹᱜᱩ ᱫᱟᱲᱮᱭᱟᱜ-ᱟ ᱮᱨᱮ ᱠᱷᱟᱱ ᱢᱟ ᱟᱹᱰᱤ ᱱᱟᱯᱟᱭ ᱜᱮ ᱦᱳᱭᱳᱜ-ᱟ᱾ ᱥᱮ ᱡᱟᱦᱟᱸᱭ ᱡᱩᱫᱤ ᱚᱱᱠᱟ ᱢᱮᱰᱤᱠᱮᱞ ᱟᱭᱩᱨᱵᱮᱫᱤᱠ ᱢᱮᱰᱤᱠᱮᱞ ᱵᱟ ᱮᱢᱱᱤ ᱢᱤᱰᱤᱠᱮᱞ ᱨᱮᱦᱚᱸ ᱠᱚ ᱯᱟᱲᱦᱟᱜ ᱠᱟᱱᱟ ᱩᱝᱠᱩ ᱡᱩᱫᱤ ᱱᱤᱭᱟᱹ ᱥᱤᱠᱲᱟᱹ ᱵᱟᱠᱨᱟ ᱨᱟᱡ ᱥᱚᱢᱯᱚᱨᱠᱮ ᱟᱫᱚ, ᱟᱵᱚ ᱵᱚᱱ ᱞᱟᱹᱭ ᱯᱟᱥᱱᱟᱣ ᱫᱟᱲᱮᱭᱟᱜᱼᱟ ᱩᱝᱠᱩ ᱴᱷᱮᱱ, ᱩᱝᱠᱩ ᱡᱩᱫᱤ ᱱᱩᱣᱟ ᱠᱳᱨᱮᱱ ᱪᱮᱛᱟᱱ ᱨᱮᱱ, ᱪᱮᱛᱟᱱ ᱨᱮᱱ ᱦᱚᱲ ᱠᱚ ᱠᱳᱞᱮᱭ ᱫᱟᱲᱮᱭᱟᱠᱳᱣᱟ᱾ ᱮᱸᱲᱮᱠᱷᱟᱱ ᱦᱚᱭᱛᱚ ᱩᱝᱠᱩ ᱡᱩᱫᱤ ᱠᱚ ᱨᱤᱥᱟᱹᱨᱪ ᱠᱟᱛᱮᱜ ᱠᱚ ᱧᱮᱞᱟ ᱡᱮ ᱦᱮᱸ ᱥᱟᱹᱨᱤᱜᱮ ᱱᱩᱣᱟ ᱫᱚ ᱱᱩᱣᱟ ᱠᱟᱹᱢᱤ ᱨᱮᱜᱮ ᱞᱟᱜᱟᱜ-ᱟ, ᱮᱲᱮᱠᱷᱟᱱ ᱦᱚᱭᱛᱳ ᱟᱹᱰᱤ ᱜᱟᱱ ᱜᱮ ᱱᱚᱣᱟ ᱠᱚᱫᱚ ᱵᱚᱱ ᱵᱟᱧᱪᱟᱣ ᱫᱟᱲᱮᱭᱟᱜ-ᱟ᱾
ᱦᱮᱸ ᱱᱚᱶᱟ ᱠᱚ ᱡᱟᱦᱟᱸ ᱞᱮᱠᱟ ᱵᱚᱱ ᱵᱟᱧᱪᱟᱣ ᱫᱟᱲᱮᱭᱟᱜ-ᱟ, ᱟᱨ ᱱᱚᱶᱟ ᱪᱮᱛᱟᱱ ᱨᱮ ᱟᱵᱚ ᱦᱚᱸ ᱢᱟᱱᱮ ᱢᱤᱫᱴᱮᱱ ᱮᱻ ᱚ ᱢᱟᱱᱮ ᱵᱚᱱ ᱯᱚᱭᱥᱟ ᱠᱚᱵᱚᱱ ᱨᱳᱡᱽᱜᱟᱨ ᱫᱟᱨᱮᱜ-ᱟ ᱪᱤᱫᱟᱜ ᱥᱮ ᱡᱚᱼᱼ ᱠᱚ ᱱᱚᱶᱟ ᱪᱮᱛᱟᱱ ᱨᱮ ᱜᱩᱨᱩᱛᱚ ᱵᱤᱥᱤᱜ-ᱟ ᱱᱚᱣᱟ ᱨᱮᱱᱟᱜ ᱯᱨᱚᱭᱳᱚᱡᱚᱱ ᱱᱤᱛᱟ ᱦᱚᱲ ᱠᱚ ᱵᱩᱡᱷᱟᱹᱣ ᱫᱟᱲᱮᱭᱟᱜ-ᱟ ᱛᱟᱞᱦᱮ ᱟᱵᱚ ᱜᱮ ᱵᱤᱨ ᱵᱩᱨᱩ ᱨᱮ ᱠᱷᱚᱱ ᱵᱚᱱᱼᱼ ᱛᱩᱢᱟᱹᱞ ᱟᱜᱩ ᱠᱟᱛᱮᱫ ᱚᱱᱟ ᱜᱮ ᱵᱚᱱ ᱟᱠᱷᱨᱤᱧᱟ, ᱦᱮᱸ ᱡᱟᱦᱟᱸ ᱞᱮᱠᱟ ᱡᱮᱢᱚᱱ ᱱᱚᱜ-ᱚᱭ, ᱢᱤᱫᱴᱮᱱ ᱱᱤᱢ ᱦᱩᱭᱩᱜ ᱥᱟᱨᱡᱚᱢ ᱡᱚ ᱢᱟᱡᱷᱮ ᱢᱟᱡᱷᱮ ᱧᱮᱞ ᱠᱩᱣᱟ ᱵᱤᱨᱼᱵᱩᱨᱩ ᱠᱷᱚᱱ ᱠᱚ ᱟᱜᱩᱭᱟ ᱠᱚ᱾ ᱟᱭᱳ ᱦᱚᱲ ᱠᱚ, ᱦᱮᱸ ᱟᱫᱚ ᱦᱚᱸᱜ-ᱚ ᱱᱟ ᱠᱚ ᱦᱚᱸ ᱢᱤᱫᱴᱮᱱ ᱱᱚᱝᱠᱟ ᱟᱰᱤ ᱜᱟᱱ ᱜᱟᱱ ᱦᱚᱸᱜ-ᱚᱭ ᱡᱮ ᱨᱟᱱᱩ ᱨᱟᱱ ᱠᱚᱼᱼ ᱟᱰᱤ ᱜᱟᱱ ᱜᱮ ᱨᱮᱦᱮᱫ ᱠᱚ ᱢᱮᱱᱟᱜ-ᱟ ᱚᱱᱟ ᱠᱚ ᱡᱩᱫᱤ ᱟᱜᱩ ᱠᱟᱛᱮᱫ ᱢᱮᱫᱴᱮᱱᱼᱼ ᱢᱟᱱᱮ ᱟᱵᱚ ᱨᱮᱱ ᱟᱭᱚ ᱦᱚᱲ ᱠᱚ ᱥᱮ ᱵᱟᱵᱟ ᱦᱚᱲ ᱠᱚ ᱟᱜᱩ ᱠᱟᱛᱮᱫ ᱟᱵᱩ ᱜᱮ ᱟᱜᱩ ᱠᱟᱛᱮᱜᱼᱼ ᱚᱱᱟ ᱢᱮᱫᱴᱮᱱ ᱵᱟ ᱟᱠᱷᱨᱤᱧ ᱠᱟᱛᱮᱜ ᱦᱚᱸ ᱢᱮᱫᱴᱮᱱ ᱩᱸᱜ ᱟᱵᱚ ᱴᱟᱠᱟ ᱵᱚᱱ ᱟᱨᱡᱟᱣ ᱫᱟᱲᱮᱭᱟᱜ-ᱟ᱾ ᱥᱮ ᱪᱮᱜ ᱞᱮᱠᱟ?
ᱦᱮᱸ ᱮᱠᱫᱚᱢ ᱟᱫᱚ ᱚᱱᱮ ᱡᱮ ᱦᱮᱛᱩ ᱱᱤᱛᱚᱜ ᱦᱚᱲ ᱵᱟᱠᱚ ᱵᱟᱲᱟᱭᱟ ᱡᱮ ᱱᱚᱶᱟ ᱨᱮᱭᱟᱜ ᱜᱩᱱᱚ ᱜᱟᱱ ᱪᱮᱜ ᱠᱟᱱᱟ ᱟᱫᱚ ᱦᱚᱲ ᱫᱚᱠᱚ ᱞᱟᱹᱭ ᱫᱟ ᱦᱮᱸ ᱱᱚᱶᱟ ᱠᱮ ᱟᱨ ᱠᱟᱹᱢᱤ ᱨᱮ ᱞᱟᱜᱟᱜ-ᱟ? ᱤᱴᱟᱜ ᱨᱟᱱ ᱜᱮ ᱵᱷᱟᱜᱤᱭᱟ ᱡᱟᱦᱟᱸ ᱦᱚᱲ ᱠᱚ ᱵᱟᱲᱟᱭᱟ᱾ ᱢᱟᱱ ᱢᱮ ᱢᱩᱴ ᱠᱟᱛᱷᱟ ᱦᱩᱭᱩᱜ ᱠᱟᱱᱟ ᱱᱚᱣᱟ ᱦᱚᱲ ᱛᱤᱱᱟᱹᱜ ᱠᱚ ᱵᱟᱲᱟᱭ ᱧᱟᱢ ᱫᱟ? ᱛᱤᱱᱟᱹᱜ ᱦᱚᱲ ᱱᱩᱶᱟ ᱡᱚᱢ ᱠᱟᱛᱮᱜ ᱠᱚ ᱵᱷᱟᱜᱤᱜ ᱠᱟᱱᱟ? ᱩᱱᱟ ᱡᱩᱫᱤ ᱵᱚᱵᱚᱱ ᱵᱟᱲᱟᱭ ᱦᱚᱪᱚ ᱫᱟᱲᱮ ᱭᱟᱠᱚᱣᱟ ᱮᱲᱮ ᱠᱷᱟᱱ ᱫᱚ ᱚᱵᱚᱥᱥᱳᱭ ᱜᱮ ᱱᱚᱣᱟ ᱨᱮᱭᱟᱜ ᱢᱟᱨᱠᱮᱴ ᱫᱚ ᱵᱷᱟᱜᱤ ᱜᱤ ᱦᱩᱭᱩᱜ-ᱟ᱾
ᱮᱠᱟᱞ ᱜᱮ ᱮᱠᱟᱞ ᱜᱮ ᱱᱚᱣᱟ ᱦᱚᱸ ᱢᱤᱫᱴᱮᱱ ᱰᱟᱹᱨᱩᱲ ᱞᱟᱹᱠᱛᱤ ᱠᱟᱱᱟ ᱟᱢ ᱡᱟᱦᱟᱸ ᱞᱮᱠᱼᱼ ᱠᱟᱢ ᱞᱟᱹᱭ ᱠᱮᱫᱟ ᱡᱮ ᱱᱚᱣᱟ ᱠᱚ ᱪᱮᱛᱟᱱ ᱨᱮ ᱦᱚᱸᱜ-ᱚᱭ ᱡᱟᱦᱟᱸᱭ ᱩᱱᱠᱩ ᱢᱮᱰᱤᱡᱽ‌ ᱚᱸᱼᱼ ᱮᱸᱜ ᱡᱟᱦᱟᱸ ᱵᱳᱭ ᱠᱚᱠᱚ ᱩᱸᱜ ᱪᱷᱟᱯᱟᱭᱟᱜ-ᱟ, ᱥᱮᱠᱩ ᱩᱪᱷᱟᱹᱱᱮᱜ-ᱟ, ᱚᱞ ᱟᱜ ᱦᱚᱸ ᱩᱱᱠᱩ ᱦᱚᱸ ᱡᱩᱫᱤ ᱦᱚᱸᱜ- ᱱᱟ ᱠᱚ ᱡᱮ ᱢᱮᱫᱴᱮᱱ ᱢᱮᱫᱴᱮᱱ ᱜᱩᱱᱟ ᱜᱩᱱ ᱠᱚ ᱰᱤ‌ᱠ ᱡᱟᱦᱟᱸᱭ ᱠᱚ ᱵᱟᱲᱟᱭᱟ ᱥᱚᱫᱚᱨᱟ ᱠᱚ ᱛᱟᱦᱚᱞᱮ ᱠᱷᱟᱱ ᱵᱟᱹᱭ ᱵᱟᱹᱭᱼᱼ ᱛᱮ ᱱᱚᱶᱟ ᱦᱚᱸ ᱢᱮᱫᱴᱮᱱ ᱟᱹᱰᱤ ᱜᱟᱱ ᱜᱮ ᱰᱮᱵᱽᱞᱚᱯᱚᱜ-ᱟ ᱟᱨ ᱢᱮᱫᱴᱮᱱ ᱡᱟᱦᱟᱸ ᱯᱟᱹᱴᱷᱩᱣᱟᱹ ᱠᱚᱢ ᱞᱟᱹᱭᱮᱫ ᱠᱚᱣᱟᱼᱼ ᱡᱮ ᱱᱚᱜ-ᱱᱟ ᱡᱮ ᱢᱮᱫ ᱴᱮᱱᱼᱼ
ᱟᱹᱰᱤ,
ᱚᱸ ᱯᱟᱲᱦᱟᱣ ᱩᱱᱠᱩ ᱦᱚᱸ ᱢᱮᱫ ᱴᱮᱱ ᱱᱚᱣᱟ ᱡᱟᱭᱜᱟ ᱱᱩᱠᱩ ᱠᱚ ᱥᱟᱵ ᱨᱟᱠᱟᱵ ᱫᱟᱲᱮᱭᱟᱜ-ᱟ ᱜᱚᱵᱮ ᱥᱚᱱᱟ ᱛᱟᱞᱟ ᱛᱮ᱾ ᱟᱨ ᱢᱟᱡᱷᱮ ᱢᱟᱡᱮ ᱱᱚᱣᱟ ᱜᱤᱧ ᱧᱮᱞ ᱠᱟᱜ-ᱟ ᱡᱮ ᱟᱰᱤᱼᱼ ᱜᱟᱱ ᱚᱱᱟ ᱤᱱᱵᱚᱨᱥᱤᱴᱤ ᱨᱮᱱ ᱦᱟᱨᱵᱟᱞ ᱢᱮᱰᱤᱥᱤᱱ ᱵᱚᱞᱮ ᱢᱮᱫᱴᱮᱱ ᱠᱳᱥ ᱠᱚ ᱯᱟᱲᱦᱟᱣ ᱠᱚ ᱜᱮᱭᱟ᱾ ᱚᱱᱟ ᱫᱚ ᱚᱱᱟ ᱫᱚ ᱢᱟᱱᱮ ᱵᱟᱨᱚᱠᱼᱼ ᱠᱞᱟᱥᱮᱢ ᱯᱟᱲᱦᱟᱣ ᱞᱮᱱᱠᱷᱟᱱ ᱜᱮ ᱚᱱᱟ ᱨᱮᱫᱚ ᱟᱢ ᱨᱮᱢ ᱥᱮᱞᱮᱫ ᱫᱟᱲᱮᱭᱟᱜ-ᱟ, ᱦᱮᱸ ᱥᱮ᱾ ᱢᱟᱱᱮ ᱦᱚᱸᱜ-ᱚ ᱱᱚᱝᱠᱟ ᱡᱩᱫᱤ ᱟᱵᱚ ᱴᱨᱟᱭᱵᱮᱞ ᱢᱮᱰᱤᱥᱤᱱ ᱦᱚᱸ ᱡᱩᱫᱤ ᱢᱮᱫᱴᱮᱱ ᱠᱳᱨᱥ ᱠᱚᱠᱚ ᱫᱚᱦᱚᱭᱟ, ᱛᱟᱦᱚᱞᱮ ᱱᱚᱣᱟ ᱦᱚᱸ ᱟᱰᱤ ᱦᱚᱲ ᱜᱮ ᱠᱚ ᱡᱚᱯᱼᱼ ᱯᱟᱲᱟᱣ ᱫᱟᱲᱮᱭᱟ-ᱟ ᱚᱸᱰᱮ ᱠᱷᱚᱱ ᱢᱟᱱᱮ ᱚᱸᱰᱮ ᱠᱚ ᱥᱮᱬᱟ ᱫᱟᱲᱮᱭᱟᱜ-ᱟ, ᱱᱚᱣᱟ ᱜᱩᱱᱟᱹ ᱜᱩᱱ ᱟᱵᱚ ᱵᱚᱱ ᱵᱩᱡᱷᱟᱹᱣ ᱫᱟᱲᱮᱭᱟᱜ-ᱟ ᱥᱮ ᱪᱮᱫ ᱞᱮᱠᱟ?
ᱦᱩᱸ ᱦᱩᱸ ᱟᱫᱚ ᱱᱤᱛᱟᱨ ᱫᱚ ᱚᱱᱮ ᱚᱱᱠᱟᱜ ᱠᱟᱱᱟ ᱵᱮᱯᱟᱨ ᱱᱤᱛᱟᱨ ᱫᱚ ᱵᱤᱥᱤᱨ ᱵᱷᱟᱜᱽ ᱜᱮ ᱟᱵᱚ ᱴᱨᱟᱭᱵᱚᱞ ᱠᱚᱢᱤᱭᱩᱱᱤᱴᱤ ᱨᱮᱫᱚᱼᱼ ᱯᱟᱲᱦᱟᱣ ᱡᱤᱱᱤᱥ ᱴᱟᱜ ᱜᱮ ᱜᱤᱫᱽᱨᱟᱹ ᱠᱚᱣᱟᱜ ᱠᱚᱢᱚᱜ ᱠᱟᱱᱟ᱾ ᱟᱨ ᱥᱮ ᱜᱟᱨᱡᱮᱱ ᱠᱚᱦᱚᱸ ᱵᱟᱠᱚ ᱵᱩᱡᱽ ᱫᱟᱲᱮᱭᱟᱜ ᱠᱟᱱᱟ ᱚᱱᱟ ᱯᱟᱲᱦᱟᱣ ᱨᱮᱭᱟᱜ ᱞᱟᱹᱠᱛᱤ ᱫᱚ ᱪᱮᱫ ᱞᱮᱠᱟᱱᱟ ᱟᱫᱚ ᱟᱵᱚ ᱴᱮ? ᱴᱨᱟᱭᱵᱟᱞᱟᱜ ᱫᱚ ᱱᱤᱛᱚᱜ ᱫᱚᱢ ᱦᱩᱭ ᱟᱠᱟᱱᱟ ᱯᱟᱲᱦᱟᱣ ᱠᱟᱱᱟᱭ ᱠᱟᱹᱢᱤ ᱵᱟᱭ ᱠᱟᱹᱢᱤᱭᱮᱫᱟ ᱥᱮᱭ ᱟᱨᱚ ᱠᱷᱟᱹᱫᱽ ᱠᱮᱫᱽ ᱨᱮᱜᱮ᱾ ᱠᱟᱹᱢᱤ ᱭᱮᱫᱟᱭ ᱤᱱᱟᱹ ᱜᱮ ᱢᱟᱨᱟᱝ ᱠᱟᱛᱷᱟ ᱛᱟᱠᱚ ᱩᱱᱠᱩ ᱣᱟᱜ ᱫᱚ ᱩᱱᱠᱩ ᱫᱚ ᱢᱟᱱᱮᱼᱼ ᱯᱨᱚᱯᱟᱨ ᱡᱩᱫᱤ ᱠᱚ ᱧᱮᱞ ᱠᱮᱭᱟ ᱡᱮ ᱠᱚᱱᱚ ᱠᱳᱢᱯᱟᱱᱤ ᱵᱟ ᱠᱚᱱᱚ ᱠᱟ ᱡᱟᱦᱟᱸ ᱨᱮ ᱜᱮ ᱠᱟᱢᱤ ᱭᱮᱫᱟᱭ ᱮᱲᱮᱼᱼ ᱤᱴᱟᱜ ᱡᱟᱭᱜᱟ ᱨᱮ ᱮᱱᱛᱮᱜ ᱵᱟᱭᱨᱮ ᱨᱮᱼᱼ ᱮᱲᱮᱠᱷᱟᱱ ᱫᱚ ᱩᱱᱠᱩ ᱤᱭᱟᱹ ᱠᱤᱱᱛᱩ ᱦᱚᱸᱜ-ᱚ ᱱᱩᱶᱟ ᱡᱮ ᱢᱤᱫ ᱴᱟᱝ ᱫᱚᱨᱠᱟᱨᱼᱼ ᱡᱮ ᱯᱟᱲᱦᱟᱣ ᱞᱮᱱ ᱠᱷᱟᱱ ᱜᱮ ᱱᱤᱭᱟᱹ ᱡᱤᱱᱤᱥᱴᱟᱧ ᱵᱩᱡᱟ ᱚᱱᱟ ᱡᱤᱱᱤᱥ ᱴᱟ ᱜᱮ ᱱᱩᱠᱩ ᱣᱟᱜ ᱵᱟᱱᱩᱜ ᱛᱟᱠᱚᱣᱟ᱾ ᱢᱟᱱᱮ ᱡᱟ ᱦᱩᱭᱩᱜ-ᱟ ᱮᱱᱛᱜ ᱟᱵᱚ ᱫᱚ ᱯᱷᱚ ᱱᱤᱛᱚᱜ ᱡᱟᱦᱟᱸᱭ ᱠᱚ ᱠᱚ ᱯᱟᱲᱦᱟᱣ ᱠᱟᱱᱟ ᱦᱚᱭ ᱛᱩ ᱠᱤᱪᱷᱩᱼᱼ ᱠᱤᱪᱷᱩ ᱚᱲᱟᱜ ᱨᱮᱫᱚ ᱦᱚᱭᱛᱚ ᱩᱱᱠᱩ ᱜᱮ ᱯᱷᱟᱥᱴ ᱡᱮᱱᱮᱨᱮᱥᱮᱱ, ᱯᱟᱲᱦᱟᱣ ᱠᱟᱱᱟ ᱠᱚ᱾ ᱛᱟᱦᱞᱮ ᱟᱫᱚ ᱟᱨ ᱡᱟᱦᱟᱸᱭ ᱦᱳᱭᱛᱳ ᱥᱮᱠᱮᱱᱰ ᱡᱮᱱᱮᱨᱮᱥᱮᱱ ᱠᱟᱱ ᱨᱮ ᱦᱚᱸ ᱠᱚᱼᱼ ᱦᱚᱭᱛᱚ ᱯᱟᱲᱦᱟᱣ ᱠᱟᱱᱟ ᱠᱚ ᱠᱤᱱᱛᱩ ᱩᱱᱟᱹᱜ ᱴᱟ ᱫᱚ ᱵᱟᱝ ᱠᱤᱱᱛᱩ ᱚᱱᱟ ᱯᱟᱲᱦᱟᱣ ᱠᱟᱱᱟ ᱠᱚ ᱯᱟᱲᱦᱟᱣ ᱠᱟᱱᱟ ᱠᱚ᱾ ᱠᱤᱱᱛᱩ ᱚᱱᱟ ᱵᱟᱥᱛᱚᱣᱤᱠ ᱨᱮ ᱢᱤᱫ ᱴᱟᱝ ᱡᱟᱦᱟᱸ ᱯᱷᱤᱞᱰ ᱨᱮ ᱠᱟᱢᱤ ᱚᱱᱟ ᱫᱚ ᱵᱟᱠᱚ ᱵᱩᱡᱽ ᱫᱟᱲᱮ ᱠᱟᱣᱫᱟ᱾ ᱡᱮ ᱱᱚᱶᱟ ᱫᱚ ᱱᱚᱣᱟ ᱠᱚ ᱞᱟᱹᱭ ᱦᱚᱪᱚᱭᱮᱫᱟ ᱢᱟᱱᱮ ᱱᱚᱣᱟ ᱫᱚ ᱱᱤᱝᱠᱟᱹ ᱨᱮᱦᱚᱸ ᱜᱟᱱᱚᱜ ᱠᱟᱱᱟ᱾ ᱩᱱᱠᱩ ᱫᱚ ᱵᱳᱭ ᱨᱮ ᱚᱞ ᱢᱮᱱᱟᱜᱼᱟ ᱚᱞ ᱢᱮᱱᱟᱜᱼᱟ ᱚᱱᱟ ᱚᱞ ᱚᱞ ᱦᱤᱥᱟᱹᱵ ᱨᱮᱜᱮ ᱠᱚ ᱥᱟᱵ ᱟᱠᱟᱫᱟ᱾ ᱟᱨ ᱡᱟᱦᱟᱸ ᱮᱢᱱᱤ ᱠᱟᱹᱢᱤ ᱦᱩᱭᱩᱜ ᱠᱟᱱᱟ ᱚᱱᱟ ᱠᱟᱹᱢᱤ ᱦᱤᱥᱟᱹᱵ ᱨᱮᱫᱚ ᱟᱞᱟᱫᱟ ᱠᱚ ᱥᱟᱵ ᱮᱟ᱾ ᱚᱱᱟ ᱢᱤᱫ ᱴᱟᱝ ᱥᱚᱢᱚᱥᱥᱟ ᱫᱚ ᱛᱮᱭᱟᱨᱚᱜ ᱠᱟᱱ ᱜᱮᱭᱟ ᱛᱟᱦᱚᱞᱮ ᱵᱩᱡᱷᱟᱹᱣ ᱦᱚᱲ ᱵᱩᱡᱷᱟᱹᱣ ᱠᱚᱨᱛᱮ ᱜᱮᱞᱮ ᱦᱚᱲ ᱞᱟᱦᱟᱛᱮ ᱠᱟᱹᱴᱤᱡ ᱠᱟᱹᱴᱤᱡ ᱡᱤᱱᱤᱥ ᱱᱤᱭᱮ ᱜᱮ ᱵᱩᱡᱷᱟᱹᱣ ᱠᱚ ᱦᱩᱭᱩᱜᱼᱟ᱾ ᱡᱩᱫᱤ ᱚᱱᱟ ᱠᱚ ᱟᱵᱚ ᱵᱚᱱ ᱵᱩᱡᱷᱟᱹᱣ, ᱦᱚᱸᱜᱼᱚᱭ ᱡᱮᱢᱚᱱ ᱥᱮᱢᱤᱱᱟᱨ ᱠᱚ ᱡᱩᱫᱤ ᱫᱚᱦᱚ ᱠᱟᱛᱮᱫ ᱵᱚᱱ ᱵᱩᱡᱷᱟᱹᱣ ᱫᱟᱲᱮᱭᱟᱠᱚᱣᱟ ᱡᱮ ᱱᱤᱭᱟᱹ ᱫᱚ ᱱᱤᱝᱠᱟᱹ ᱱᱚᱶᱟ ᱨᱮᱭᱟᱜ ᱨᱟᱱ ᱫᱚ ᱱᱤᱝᱠᱟᱹ ᱠᱟᱱᱟ ᱥᱟᱢᱟᱱᱱᱚ ᱱᱤᱭᱟᱹ ᱞᱟᱹᱜᱤᱫ ᱱᱤᱭᱟᱹ ᱰᱟᱠᱛᱟᱨ ᱴᱷᱮᱱ ᱫᱚ ᱪᱮᱫᱟᱜ? ᱯᱮ ᱪᱟᱞᱟᱜᱼᱟ ᱱᱤᱝᱠᱟᱹ᱾ ᱯᱮ ᱵᱩᱡ ᱞᱮᱠᱷᱟᱱ ᱜᱮ ᱱᱤᱝᱠᱟᱹ ᱱᱚᱶᱟ ᱨᱟᱱ ᱥᱮ ᱱᱚᱶᱟ ᱨᱮᱦᱮᱫ ᱯᱮ ᱡᱚᱢ ᱞᱮᱠᱷᱟᱱ ᱜᱮ ᱱᱚᱶᱟ ᱜᱟᱱᱤᱝ ᱛᱚ ᱵᱷᱟᱜᱮᱜ ᱟᱵᱚᱱ᱾ ᱮᱸᱰᱮᱠᱷᱟᱱ ᱫᱚ ᱦᱚᱭᱛᱚ ᱠᱤᱪᱷᱩ ᱫᱚ ᱦᱤᱡᱩᱜ ᱛᱟᱠᱚᱣᱟ ᱥᱚᱪᱮᱛᱚᱱᱚᱜ ᱟᱠᱚ᱾
ᱦᱮᱸ ᱦᱮᱸ ᱟᱫᱚ ᱦᱚᱜ ᱚᱱᱟ ᱠᱚᱦᱚᱸ ᱱᱤᱛᱚᱜ ᱢᱟᱱᱮ ᱦᱮᱸ ᱞᱟᱠᱛᱤ ᱢᱮᱱᱟᱜ ᱛᱟᱵᱚᱱᱟ ᱥᱮ ᱪᱮᱫ ᱞᱮᱠᱟ?
ᱦᱮᱸ
ᱟᱨ ᱦᱚᱜᱼᱱᱟ ᱡᱮ ᱦᱚᱜᱼᱚᱭ ᱥᱤᱠᱷᱱᱟᱹᱛ ᱟᱢ ᱡᱟᱦᱟᱸᱢ ᱞᱟᱹᱭ ᱠᱮᱫ ᱟ ᱢᱟᱱᱮ ᱟᱹᱰᱤ ᱵᱷᱟᱜᱮ ᱢᱤᱫ ᱴᱮᱱ ᱠᱟᱛᱷᱟ ᱟᱢᱮᱢ ᱢᱟᱱᱮ ᱜᱚᱱᱚᱝ ᱠᱟᱛᱷᱟᱢ ᱞᱟᱹᱭ ᱠᱮᱫ ᱟ ᱜᱚᱱᱚᱝ ᱟᱱ ᱠᱟᱛᱷᱟ᱾ ᱱᱚᱜᱼᱚᱭ ᱡᱮ ᱢᱤᱫᱴᱮᱱ ᱥᱤᱠᱷᱱᱟᱹᱛ ᱜᱮ ᱱᱚᱜᱼᱚᱭ ᱡᱮ ᱟᱯᱮ ᱫᱤᱥᱚᱢ ᱮᱢ ᱞᱟᱹᱭᱟ ᱡᱮ ᱱᱚᱜᱼᱚᱭ ᱡᱮ ᱵᱟᱝ ᱠᱚ ᱥᱤᱠᱷᱱᱟᱹᱛᱚᱜ ᱠᱟᱱᱟ᱾ ᱟᱨ ᱵᱟᱝ ᱢᱟᱱᱮ ᱵᱟᱢ ᱚᱞ ᱯᱟᱲᱦᱟᱣ ᱞᱮᱱᱠᱷᱟᱱ ᱚᱱᱟ ᱡᱤᱱᱤᱥ ᱮᱢ ᱵᱩᱡᱷᱟᱹᱣ ᱧᱟᱢᱟ ᱪᱤᱠᱟᱹᱛᱮ, ᱠᱟᱛᱷᱟ ᱫᱚ ᱴᱷᱤᱠ ᱜᱮ ᱱᱤᱫ ᱚᱠᱛᱚ ᱨᱮ ᱡᱟᱦᱟᱸ ᱫᱚ ᱟᱵᱚ ᱟᱵᱚᱨᱮᱱ ᱡᱟᱦᱟᱸ ᱯᱟᱹᱴᱷᱩᱣᱟᱹ ᱠᱚᱠᱚ ᱧᱮᱞᱚᱜ ᱠᱟᱱᱟ᱾ ᱟᱛᱳ ᱫᱤᱥᱚᱢ ᱨᱮ ᱵᱤᱥᱮᱥ ᱠᱟᱭᱛᱮ ᱡᱟᱦᱟᱸᱭ ᱫᱚ ᱟᱛᱳ ᱫᱤᱥᱚᱢ ᱨᱮᱱᱟᱜ ᱠᱟᱛᱷᱟᱧ ᱞᱟᱹᱭᱮᱫᱼᱟ ᱢᱟᱱᱮ ᱚᱞ ᱯᱟᱲᱦᱟᱣ ᱥᱮᱫ ᱛᱮ ᱢᱟ ᱵᱟᱝᱜᱮ ᱩᱱᱠᱩ ᱢᱟ ᱦᱳᱭᱛᱚ ᱚᱱᱟ ᱫᱚ ᱟᱵᱚᱨᱮᱱ ᱜᱟᱞᱦᱤᱢ ᱠᱚᱣᱟᱜ ᱮᱸ ᱠᱟᱹᱡ ᱤᱭᱟᱹ ᱠᱟᱱᱟ ᱢᱟᱱᱮ ᱠᱷᱟᱹᱛᱤᱨ ᱛᱮ᱾ ᱠᱤᱵᱟ ᱯᱟᱹᱴᱷᱣᱟᱹ ᱜᱮ ᱢᱤᱫᱴᱮᱱ ᱥᱚᱴᱷᱤᱠ ᱡᱟᱦᱟᱸ ᱫᱚ ᱥᱤᱠᱠᱷᱟ ᱵᱮᱵᱚᱥᱛᱷᱟ, ᱮᱸ ᱡᱟᱦᱟᱸ ᱞᱮᱠᱟ ᱢᱮᱱᱟᱜ ᱨᱮᱦᱚᱸ ᱢᱮᱱᱠᱷᱟᱱ ᱚᱱᱠᱟ ᱜᱤᱫᱽᱨᱟᱹ ᱵᱟᱝᱠᱚ ᱞᱟᱦᱟᱜ ᱠᱟᱱᱟ᱾ ᱟᱫᱷᱟ ᱫᱤᱱ ᱨᱮᱠᱚ ᱵᱟᱹᱜᱤᱭᱮᱫ ᱛᱟᱵᱚᱱᱟ ᱚᱠᱟ ᱫᱚ ᱢᱟᱫᱽᱫᱷᱚᱢᱤᱠ ᱦᱚᱸ ᱵᱟᱝᱠᱚ ᱯᱟᱥᱮᱜᱼᱟ, ᱩᱪᱪᱚ ᱢᱟᱫᱽᱫᱷᱚᱢᱤᱠ ᱦᱚ ᱵᱟᱝ ᱟᱨ ᱦᱟᱱᱛᱮᱜᱤ ᱦᱟᱱᱛᱮ ᱮᱢᱮ ᱜᱮᱡᱩᱭᱮᱥᱚᱱ ᱢᱟ ᱥᱟᱺᱜᱤᱧ ᱨᱮᱱᱟᱜ ᱠᱟᱛᱷᱟ ᱠᱟᱱᱟ᱾ ᱥᱮ ᱪᱮᱫ ᱞᱮᱠᱟ? ᱟᱫᱚ ᱦᱚᱜᱼᱚ ᱱᱟ ᱠᱚ ᱡᱩᱫᱤ ᱠᱚ ᱯᱟᱲᱦᱟᱣ ᱠᱚᱜᱼᱟ ᱮᱱᱠᱷᱟᱱ ᱫᱚ ᱞᱟᱯᱷᱟᱝ ᱥᱮᱪᱮᱫ ᱡᱩᱫᱤ ᱠᱚ ᱟᱹᱢᱨᱟᱹᱣ ᱠᱮᱭᱟ ᱢᱤᱫ ᱠᱟᱴᱟ ᱫᱚ᱾ ᱛᱷᱟᱞᱮ ᱠᱷᱟᱱ ᱫᱚ ᱟᱵᱚ ᱢᱤᱫ ᱴᱮᱱ ᱵᱷᱟᱜᱮ ᱡᱟᱭᱜᱟ ᱨᱮᱵᱚᱱ ᱪᱟᱞᱟᱣ ᱠᱚᱜᱼᱟ᱾ ᱟᱨ ᱱᱚᱶᱟ ᱵᱚᱱ ᱵᱩᱡᱷᱟᱹᱣ ᱛᱤᱭᱳᱜ ᱫᱟᱲᱮ ᱠᱮᱭᱟ ᱡᱮ ᱱᱚᱶᱟ ᱫᱚ ᱱᱚᱶᱟ ᱠᱟᱱᱟ᱾ ᱟᱨ ᱱᱚᱶᱟ ᱫᱚ ᱱᱚᱡᱶᱟ ᱨᱟᱱ ᱫᱚ ᱱᱚᱶᱟ ᱠᱟᱹᱢᱤ ᱨᱮ ᱞᱟᱜᱟᱜᱼᱟ᱾ᱟᱥᱚᱞᱮ ᱠᱚ ᱱᱚᱣᱟ ᱫᱚ ᱪᱤᱠᱟᱹᱛᱮ ᱟᱫᱚᱢ ᱮᱸ ᱵᱩᱡᱷᱟᱹᱣᱟ᱾ ᱱᱤᱛᱚᱜ ᱫᱚ ᱚᱱᱟ ᱢᱟ ᱵᱟᱢ ᱥᱮᱪᱮᱫ ᱞᱮᱱᱠᱷᱟᱱ ᱥᱮ ᱥᱤᱠᱠᱷᱟ ᱵᱟᱢ ᱦᱟᱢᱮᱴ ᱞᱮᱠᱷᱟᱱ ᱚᱱᱟ ᱫᱚ ᱵᱟᱭ ᱜᱟᱱᱚᱜᱼᱟ᱾
ᱚᱸᱦᱚᱧᱻ ᱦᱚ ᱦᱚ ᱚᱠᱫᱚᱢ ᱮᱭ ᱦᱮ ᱚᱱᱟ ᱜᱮ ᱞᱮᱫᱟ ᱦᱚᱭ ᱡᱮᱢᱚᱱ ᱥᱟᱢᱟᱱ ᱠᱟᱛᱷᱟ ᱜᱮ ᱟᱵᱚ ᱱᱚᱶᱟ ᱠᱚᱨᱮ ᱟᱞᱮ ᱱᱚᱶᱟ ᱠᱚᱨᱮ ᱫᱚ ᱮᱱᱛᱮᱫ ᱵᱤᱨ ᱵᱩᱨᱩ ᱠᱚ ᱫᱚᱢᱮ ᱢᱮᱱᱟᱜᱼᱟ ᱥᱟᱨᱡᱚᱢ ᱫᱟᱨᱮ ᱠᱚᱦᱚᱸ ᱫᱚᱢᱮ ᱢᱮᱱᱟᱜᱼᱟ ᱛᱟᱦᱚᱞᱮ ᱥᱟᱨᱡᱚᱢ ᱯᱟᱛᱲᱟ ᱨᱮᱭᱟᱜ ᱛᱚ ᱚᱵᱷᱟᱵᱽ ᱜᱮ ᱵᱟᱹᱱᱩᱜᱼᱟ ᱥᱟᱠᱟᱢ ᱨᱮᱭᱟᱜ ᱦᱚᱸ ᱚᱵᱷᱟᱵᱽ ᱵᱟᱹᱱᱩᱜᱼᱟ